ᱦᱩᱸ ᱡᱚᱦᱟᱨ ᱜᱮ ᱜᱚᱝᱠᱮ᱾
ᱦᱳᱭ ᱛᱟᱯᱚᱨᱮ
ᱢᱮᱱᱮᱜᱟᱹᱞᱤᱧ ᱟᱹᱞᱤᱧᱟᱜ ᱮᱸ ᱨᱚᱲ ᱵᱤᱱ ᱟᱸᱡᱚᱢ ᱴᱷᱤᱠᱟᱹᱭᱮᱜ-ᱟ?
ᱮᱠᱵᱟᱨᱮ ᱯᱩᱨᱟᱹ ᱟᱸᱡᱚᱢᱚᱜ ᱠᱟᱱ ᱜᱮᱭᱟ᱾
ᱚ ᱟᱵᱤᱱᱟᱜ ᱦᱚᱸ ᱟᱸᱡᱚᱢᱚᱜ ᱠᱟᱱ ᱜᱮᱭᱟ᱾
ᱟᱪᱪᱷᱟ
ᱦᱮᱸ ᱛᱚ ᱢᱩᱪᱟᱹᱫ ᱦᱟᱹᱵᱤᱡ ᱠᱤᱞᱤᱭᱟᱨ ᱟᱸᱡᱚᱢ ᱞᱮᱱᱠᱷᱟᱱ ᱟᱹᱰᱤ ᱜᱮ ᱱᱟᱯᱟᱭᱚᱜ-ᱟ᱾ ᱚ ᱛᱚ ᱪᱚᱞᱚ ᱦᱮᱸ ᱢᱟ ᱞᱟᱹᱭ ᱵᱤᱱ᱾
ᱦᱳᱭ ᱢᱟ ᱞᱟᱹᱭ ᱛᱟᱞᱟᱝ ᱢᱮᱫ ᱴᱟᱝ ᱥᱟᱠᱟᱢ ᱧᱩᱛᱩᱢ᱾ ᱚᱠᱟ ᱥᱟᱛᱟᱢ ᱪᱮᱛᱟᱱ ᱨᱮ ᱦᱳᱭ
ᱮᱸ ᱥᱟᱠᱟᱢ ᱧᱩᱛᱩᱢ ᱫᱚ ᱥᱟᱨᱡᱚᱢ ᱥᱟᱠᱟᱢ
ᱦᱩᱸ
ᱟᱫᱚ ᱥᱟᱨᱡᱚᱢ ᱥᱟᱠᱟᱢ ᱫᱚᱻ ᱮᱰ ᱮᱸ ᱵᱟᱨᱯᱮ ᱨᱚᱠᱚᱢ ᱛᱮ ᱵᱮᱵᱚᱦᱟᱨᱚᱜᱼᱟ ᱮᱸ ᱪᱮᱞᱮᱠᱟ ᱞᱮᱠᱟ ᱡᱟᱦᱟᱸ ᱫᱟᱠᱟ ᱵᱚᱱ ᱡᱚᱢᱮᱫ ᱯᱟᱛᱲᱟ ᱵᱚᱱ ᱡᱩᱛᱟ᱾ ᱮᱸᱜ ᱦᱮᱸ ᱚᱱᱟ ᱥᱤᱫ ᱞᱮᱠᱟᱛᱮ ᱟᱨ ᱡᱟᱦᱟᱸ ᱠᱚᱫᱚ ᱟᱵᱚ ᱦᱟᱯᱲᱟᱢ ᱠᱚ ᱡᱟᱦᱟᱸ ᱮᱸ ᱥᱮᱫᱟᱭ ᱠᱷᱚᱱ ᱠᱚ ᱯᱩᱸᱜᱤ ᱟᱹᱜᱩᱣᱟᱠᱟᱜ ᱫᱚ, ᱟᱨ ᱢᱮᱱᱫᱚ ᱪᱚᱴᱟ᱾
ᱦᱳᱭ ᱦᱳᱭ᱾
ᱛᱚ ᱚᱱᱟ ᱢᱤᱫ ᱨᱚᱠᱚᱢ ᱛᱮ ᱠᱟᱹᱢᱤ ᱨᱮ ᱞᱟᱜᱟᱜᱼᱟ, ᱟᱨ ᱦᱩᱸ ᱟᱨ ᱥᱟᱨᱡᱚᱢ ᱥᱟᱠᱟᱢ ᱢᱟ ᱱᱚᱝᱠᱟᱱ ᱟᱵᱚᱣᱟᱜ ᱮᱸᱜ ᱱᱚᱣᱟ ᱱᱟᱯᱟᱭ ᱠᱟᱹᱢᱤ ᱞᱟᱹᱜᱤᱫ ᱵᱟᱠᱷᱨᱟ ᱫᱚ ᱮᱠᱫᱚᱢ ᱜᱮ ᱮᱸ ᱡᱟᱦᱟ ᱦᱟᱸ ᱢᱮᱱᱫᱚ ᱱᱚᱣᱟ ᱟᱹᱰᱤ ᱨᱚᱠᱚᱢᱟᱜ ᱢᱮᱱᱟᱜᱼᱟ, ᱮᱸ ᱮᱫ ᱢᱤᱫ ᱫᱚ ᱱᱚᱣᱟ ᱵᱟᱯᱞᱟ ᱡᱮᱢᱚᱱ ᱠᱤᱭᱟᱹ ᱥᱟᱠᱟᱢ ᱥᱤᱸᱫᱩᱨ ᱨᱮᱫ ᱠᱚ ᱨᱮᱫᱟ ᱡᱮᱢᱚᱱ ᱥᱟᱨᱡᱚᱢ ᱥᱟᱠᱟᱢ ᱨᱮ, ᱚᱱᱟ ᱫᱚ ᱦᱳᱭ ᱟᱫᱚ ᱱᱚᱣᱟ ᱫᱚ ᱦᱟᱸᱜ ᱠᱷᱟᱱ ᱮᱸᱜ ᱥᱟᱹᱨᱤᱭᱟᱜ ᱥᱟᱠᱟᱢ ᱠᱟᱱ ᱜᱮᱭᱟ, ᱥᱟᱹᱨᱤ ᱥᱟᱨᱡᱚᱢ ᱢᱮᱱᱫᱚ᱾ ᱟᱨ ᱦᱳᱭ
ᱦᱳᱭ ᱦᱳᱭ ᱟᱫᱚ ᱦᱳᱭ ᱤᱧᱤᱧ ᱱᱟᱥᱮᱧ ᱞᱟᱹᱭ ᱞᱮᱜᱮ᱾ ᱟᱫᱚ ᱦᱳᱭ ᱱᱚᱣᱟ ᱡᱟᱦᱟᱸ ᱥᱟᱨᱡᱚᱢ ᱥᱟᱠᱟᱢ ᱨᱮᱱᱟᱜ ᱡᱟᱦᱟᱸ ᱠᱟᱛᱷᱟ ᱞᱟᱝ ᱨᱟᱠᱟᱵ ᱠᱟᱫᱟ ᱞᱟᱝ ᱦᱮᱸ ᱥᱮ ᱟᱫᱚ ᱤᱱᱟᱹ ᱞᱮᱠᱟᱛᱮ ᱱᱚᱣᱟ ᱨᱮᱱᱟᱜ ᱡᱟᱦᱟᱸ ᱵᱮᱯᱷᱟᱨ ᱠᱚ ᱧᱮᱞᱚᱜᱚᱜ ᱠᱟᱱᱟ ᱟᱹᱰᱤ ᱱᱟᱱᱟ ᱦᱩᱱᱟᱹᱨᱟᱜ ᱞᱮᱠᱟᱜᱮ ᱦᱮᱸᱥᱮ ᱾ᱥᱮ ᱢᱤᱫᱴᱟᱝ ᱥᱟᱠᱟᱢ ᱧᱮᱞᱚᱜᱚᱜᱼᱟ ᱱᱟᱥᱮᱱᱟᱜ ᱡᱮ ᱢᱤᱫᱴᱟᱝ ᱜᱮ ᱧᱮᱞ ᱛᱮᱫᱚ ᱵᱟᱝ ᱵᱩᱡᱽ ᱫᱟᱲᱮᱭᱟᱜᱼᱟ ᱡᱮ ᱱᱚᱣᱟ ᱨᱮᱱᱟᱜ ᱠᱟᱹᱢᱤ ᱠᱟᱹᱥᱱᱤ ᱛᱤᱱᱟᱹᱜ ᱦᱮᱱᱟᱜ ᱟᱠᱟᱫᱟ ᱦᱮᱸ ᱥᱮ ᱵᱟᱝ᱾ ᱱᱚᱜᱼᱚᱭ ᱡᱮ ᱟᱨ ᱪᱮᱫ ᱞᱮᱠᱟ ᱟᱵᱚ ᱵᱚᱱ ᱵᱮᱵᱟᱨ ᱫᱟᱵᱚᱱ ᱢᱮᱱᱛᱮ ᱦᱮᱸ ᱛᱤᱱᱟᱹᱜ ᱴᱷᱮᱱ ᱵᱚᱱ ᱵᱮᱵᱚᱦᱟᱨ ᱫᱟ ᱦᱮᱸ ᱟᱵᱚ ᱧᱮᱞᱚᱜᱚᱜ ᱠᱟᱱᱟ ᱟᱸ ᱢᱤᱫ ᱢᱤᱫ ᱠᱟᱛᱷᱟ ᱛᱮᱫᱚᱢ ᱞᱟᱹᱭ ᱠᱮᱫᱟ ᱯᱟᱛᱲᱟ ᱦᱮᱸᱥᱮ ᱤᱱᱟᱹ ᱛᱟᱭᱚᱢ ᱦᱩᱭᱩᱜ ᱠᱟᱱᱟ ᱴᱤᱴᱤᱭᱟᱹ ᱦᱮᱸ ᱥᱮ ᱵᱟᱝ᱾ ᱴᱷᱤᱠ ᱥᱮ᱾ ᱚ ᱴᱟᱹᱴᱤᱭᱟᱹ ᱵᱚᱞᱛᱮ ᱚᱱᱟ ᱡᱟᱦᱟᱸ ᱯᱷᱩᱲᱩᱜ ᱵᱚᱱ ᱢᱮᱛᱟᱜ ᱠᱟᱱᱟ ᱦᱮᱸ, ᱦᱳᱭ ᱯᱷᱩᱲᱩᱵ ᱵᱚᱱ ᱵᱮᱱᱟᱣ ᱫᱟ ᱦᱩᱸ ᱦᱩᱸ᱾ ᱟᱪᱪᱷᱟ ᱴᱷᱤᱠ ᱟᱪᱷᱮ ᱟᱨ ᱛᱟᱨᱯᱚᱨᱮ ᱤᱱᱟᱹ ᱯᱚᱨᱮᱢ ᱞᱟᱹᱭ ᱠᱮᱫ ᱛᱟᱞᱟᱝᱼᱟ ᱡᱮ ᱚᱱᱟ ᱪᱩᱴᱤ ᱪᱚᱴᱟ ᱧᱩ ᱞᱟᱹᱜᱤᱫ ᱥᱮ ᱯᱩᱸᱜᱤ ᱧᱩ ᱞᱟᱹᱜᱤᱫ ᱛᱮ᱾ ᱡᱟᱦᱟᱸ ᱠᱚ ᱵᱮᱱᱟᱣ ᱛᱟᱦᱮᱸᱫ ᱞᱟᱦᱟᱛᱮ ᱯᱟᱞᱟ ᱫᱚᱠᱛᱟ ᱢᱩᱲᱟᱹᱣ ᱠᱟᱛᱮᱜ ᱦᱮᱸ ᱥᱮ᱾ ᱟᱪᱪᱷᱟ ᱤᱱᱟᱹ ᱛᱟᱭᱚᱢ ᱡᱟᱦᱟᱸ ᱧᱮᱞ ᱠᱮᱫᱟ ᱞᱟᱝ ᱟᱨ ᱢᱤᱫᱴᱟᱝ ᱫᱚ ᱞᱟᱝ ᱞᱮᱭᱫᱟ ᱠᱤᱭᱟᱹ ᱟᱺ ᱥᱤᱸᱫᱩᱨ ᱡᱟᱦᱟᱸ ᱠᱚ ᱚᱸᱰᱮ ᱠᱚ ᱨᱮᱫ ᱟᱠᱚ ᱦᱮᱸ ᱥᱮ ᱵᱟᱝ? ᱚᱱᱟ ᱨᱮᱜᱮ ᱟᱪᱪᱷᱟ᱾ ᱚᱱᱟ ᱛᱟᱭᱚᱢ ᱟᱨᱦᱚᱸ ᱧᱮᱞᱚᱜᱚᱜᱼᱟ ᱚᱱᱠᱟᱜᱮ ᱟᱨ ᱢᱤᱫᱴᱟᱝ ᱮᱸ ᱫᱷᱚᱨᱚᱢ ᱦᱟᱺᱰᱤ ᱪᱚᱰᱚᱨ ᱫᱚ ᱢᱟᱲᱟᱝ ᱫᱚ ᱚᱱᱠᱟ ᱠᱟᱥᱟ ᱨᱮᱱᱟᱜ ᱴᱟᱹᱴᱤᱭᱟᱹ ᱥᱮ ᱵᱟᱹᱴᱤ ᱦᱚᱯᱚᱱ ᱫᱚ ᱵᱟᱝ ᱛᱟᱦᱮᱸ ᱠᱟᱱᱟ ᱚᱱᱟ ᱠᱷᱟ ᱛᱤᱨᱛᱮ ᱩᱱ ᱥᱚᱢᱚᱭ ᱫᱚ ᱱᱚᱣᱟ ᱨᱮᱱᱟᱜ ᱜᱮ ᱯᱷᱩᱲᱩᱜ ᱠᱚ ᱵᱟᱱᱟᱣ ᱛᱟᱦᱮᱸᱫ, ᱡᱟᱦᱟᱸ ᱚᱱᱮ ᱪᱚᱰᱚᱨ ᱞᱟᱹᱜᱤᱫ ᱫᱚ ᱚᱱᱟ ᱪᱮᱫ ᱯᱷᱩᱲᱩᱜ ᱠᱚ ᱢᱮᱛᱟᱜ ᱛᱟᱦᱮᱸᱜ ᱥᱮ ᱜᱚᱢᱠᱮ ᱢᱟᱥᱮ ᱞᱟᱹᱭ ᱛᱟᱞᱟᱝ ᱢᱮ᱾
ᱦᱳᱭ ᱟᱨᱠᱤ ᱪᱚᱰᱚᱨ ᱯᱷᱩᱲᱩᱜ ᱫᱚ ᱡᱟᱦᱟᱸ ᱢᱮᱱᱫᱚ ᱵᱟᱨ ᱥᱮᱫ ᱯᱟᱴᱤᱜᱼᱟ ᱦᱳᱭ ᱟᱨᱠᱤ ᱟᱫᱚ ᱴᱷᱤᱠ ᱟᱞᱤᱧ ᱦᱚᱸ ᱩᱱᱟᱹᱜ ᱵᱟᱝᱞᱤᱧ ᱦᱮᱸ ᱦᱮᱸ ᱦᱮᱸ
ᱡᱚᱢ ᱯᱷᱩᱲᱩᱜ ᱚᱱᱟ ᱫᱚ ᱜᱳᱞ ᱜᱮᱭᱟ ᱚᱱᱟ ᱫᱚ
ᱦᱮᱸᱜ ᱦᱮᱸ,
ᱛᱳ ᱱᱚᱭᱟ ᱵᱟᱫ ᱫᱷᱟᱨᱮ ᱠᱚ ᱯᱟᱴᱤ ᱴᱤ ᱭᱟᱠᱚ ᱴᱷᱤᱠ ᱥᱮ ᱟᱫᱚ ᱱᱚᱣᱟ ᱵᱟᱨᱭᱟ ᱵᱟᱱᱟᱨ ᱯᱷᱩᱲᱩᱜ ᱥᱮ ᱱᱚᱣᱟ ᱫᱚ ᱫᱷᱚᱨᱚᱢ ᱦᱟᱺᱰᱤ ᱪᱚᱰᱚᱨ ᱨᱮᱱᱟᱜ ᱯᱷᱩᱲᱩᱜ ᱠᱟᱱᱟ ᱴᱷᱤᱠ ᱥᱮ ᱴᱷᱤᱠ ᱵᱚᱸᱜᱟ ᱵᱩᱨᱩ ᱨᱮᱱᱟᱜ ᱟᱫᱚ ᱦᱮᱸ ᱦᱮᱸ
ᱴᱷᱤᱠ ᱱᱚᱝᱠᱟ ᱞᱮᱠᱟᱛᱮ ᱟᱵᱚᱣᱟᱜ ᱱᱚᱣᱟ ᱥᱟᱨᱡᱚᱢ ᱥᱟᱠᱟᱢ ᱨᱮᱱᱟᱜ ᱠᱟᱢᱤ ᱫᱚ ᱟᱹᱰᱤᱜᱟᱱ ᱜᱮ ᱢᱮᱱᱟᱜᱼᱟ ᱾
ᱦᱩᱸ ᱦᱩᱸ
ᱛᱮ ᱮᱛᱚᱦᱚᱵ ᱵᱤᱱ ᱥᱮ ᱡᱚᱱᱢᱚ ᱠᱷᱚᱱᱟᱜ ᱢᱩᱪᱟᱹᱫ ᱦᱟᱹᱵᱤᱡ
ᱦᱮᱸ ᱡᱟᱱᱟᱢ ᱠᱷᱚᱱ ᱜᱩᱡᱩᱜ ᱫᱷᱟᱹᱵᱤᱡᱟᱜ ᱫᱚ ᱥᱟᱹᱨᱤᱜᱮ ᱱᱚᱣᱟ ᱟ ᱵᱚ ᱢᱟᱱᱣᱟ ᱥᱮ ᱟᱵᱚ ᱠᱷᱮᱨᱣᱟᱞ ᱦᱚᱯᱚᱱ ᱠᱚ ᱴᱷᱮᱱ ᱫᱚ ᱱᱚᱣᱟ ᱥᱟᱨᱡᱚᱢ ᱥᱟᱠᱟᱢ ᱫᱚ ᱟᱹᱰᱤᱜᱮ ᱢᱟᱹᱱ ᱱᱟᱜ ᱞᱮᱠᱟᱜ ᱜᱮ ᱟᱹᱭᱠᱟᱹᱜᱼᱟ ᱥᱮ ᱪᱮᱫ ᱞᱮᱠᱟ?
ᱦᱮᱸ ᱦᱮᱸ ᱚᱠᱟᱞᱮᱠᱟ ᱵᱤᱱ ᱢᱮᱱᱟᱜᱼᱟ ᱮᱰ ᱢᱤᱫ ᱫᱚ ᱱᱚᱜ-ᱚᱭ ᱡᱟᱦᱟᱸ ᱠᱚ ᱞᱟᱹᱭ ᱦᱩᱭᱮᱱ ᱟᱪᱪᱷᱟ ᱟᱪᱪᱷᱟ ᱡᱚᱱᱢᱚ ᱠᱚᱨᱮ ᱢᱟ ᱚᱱᱠᱟ ᱜᱮ ᱞᱟᱜᱟᱜᱼᱟ ᱯᱷᱩᱲᱩᱜ ᱞᱟᱜᱟᱼᱟ ᱚᱱᱠᱟᱜᱮ ᱦᱟᱺᱰᱤ ᱠᱚᱠᱚ ᱪᱚᱰᱚᱨᱟ ᱟᱪᱪᱷᱟ ᱡᱚᱱᱢᱚ ᱨᱮᱢᱟ ᱦᱩᱭ ᱮᱱ ᱜᱮᱭᱟ ᱵᱟᱯᱞᱟ ᱨᱮᱢᱟ ᱦᱩᱭᱩᱜ ᱠᱟᱱ ᱜᱮ ᱜᱩᱡᱩᱜ ᱨᱮᱦᱚᱸ ᱥᱮᱢ ᱚᱱᱠᱟ ᱜᱮ
ᱴᱷᱤᱠ
ᱢᱟᱱᱮ ᱟᱵᱚᱣᱟᱜ ᱱᱚᱣᱟ ᱥᱟᱨᱡᱚᱢ ᱥᱟᱠᱟᱢ ᱫᱚ ᱟᱰᱤ ᱟᱭᱢᱟ ᱫᱟᱢᱤ ᱜᱮᱭᱟ ᱢᱮᱱᱫᱚ ᱡᱟᱦᱟᱸ ᱫᱚ ᱟᱵᱚ ᱴᱷᱮᱱ ᱟᱨᱠᱤ ᱟᱰᱤ ᱜᱟᱱ ᱫᱟᱢᱟᱱ ᱜᱮᱭᱟ ᱱᱚᱣᱼᱚᱭ ᱥᱟᱨᱡᱚᱢ ᱥᱟᱠᱟᱢ ᱦᱚᱸ ᱮᱱᱛᱮᱜ ᱫᱟᱨᱮ ᱦᱚᱸ ᱥᱟᱱᱟᱢᱟᱜ ᱜᱮ ᱚᱝ ᱚᱱᱠᱟᱱᱟᱜ ᱧᱟᱢᱚᱜᱼᱟ ᱮ ᱟᱝᱠᱟᱱᱟᱜ ᱟᱨ ᱵᱤᱨ ᱵᱩᱨᱩ ᱨᱮ ᱚᱱᱠᱟᱱᱟᱜ ᱟᱭᱢᱟ ᱫᱟᱨᱤ ᱠᱩ ᱢᱮᱱᱟᱜᱼᱟ ᱾ ᱟᱭᱢᱟ ᱫᱟᱨᱤᱭᱟᱜ ᱜᱮ ᱚᱱᱠᱟᱜᱮ ᱡᱚ ᱵᱟᱦᱟ ᱢᱮᱱᱟᱜᱼᱟ ᱾
ᱴᱷᱤᱠ ᱴᱷᱤᱠ ᱠᱟᱛᱷᱟ ᱫᱚ ᱠᱟᱱ ᱜᱮᱭᱟ ᱚᱱᱟ ᱜᱮᱛᱤᱧ ᱞᱟᱹᱭᱫᱟ ᱡᱮ ᱱᱚᱣᱟ ᱥᱟᱠᱟᱢ ᱟᱨ ᱟᱰᱤ ᱢᱟᱹᱱᱟᱜ ᱟᱨ ᱱᱟᱯᱟᱭ ᱨᱮᱱᱟᱜ ᱟᱫᱚ ᱮᱴᱟᱜ ᱮᱴᱟᱜ ᱚᱱᱠᱟ ᱥᱟᱠᱟᱢ ᱫᱚ ᱦᱚᱭᱛᱳ ᱧᱮᱞᱚᱜᱚᱜᱼᱟ ᱠᱟᱹᱢᱤ ᱦᱮᱱᱟᱜᱼᱟ ᱢᱤᱫ ᱵᱟᱨ ᱠᱟᱹᱢᱤ ᱢᱮᱱᱠᱷᱟᱱ ᱱᱚᱣᱟ ᱥᱟᱨᱡᱚᱢ ᱥᱟᱠ ᱟᱢ ᱚᱱ ᱡᱟᱦᱟᱸ ᱞᱮᱠᱟ ᱠᱟᱹᱢᱤ ᱱᱟᱱᱟ ᱦᱩᱱᱟᱹᱨ ᱞᱮᱠᱟᱛᱮᱵᱚᱱ ᱵᱮᱵᱚᱦᱟᱨ ᱫᱟᱵᱚᱱ ᱚᱱᱟ ᱫᱚ ᱠᱤᱱᱛᱩ ᱦᱮᱸ ᱢᱤᱫᱴᱟᱝ ᱡᱤᱱᱤᱥ ᱜᱮ ᱚᱱᱟ ᱫᱚ
ᱢᱮᱱᱠᱷᱟᱱ ᱟᱨᱚ ᱦᱳᱭ ᱦᱳᱭ ᱟᱨᱚ ᱚᱱᱠᱟᱱᱟᱜ ᱟᱭᱢᱟ ᱥᱟᱠᱟᱢ ᱢᱮᱱᱟᱜᱼᱟ ᱚᱱᱟ ᱫᱚ ᱢᱤᱫᱼᱢᱤᱫᱴᱮᱱ ᱠᱟᱹᱢᱤ ᱵᱟᱠᱷᱨᱟ ᱜᱮ ᱢᱮᱱᱟᱜ ᱮᱱᱠᱷᱟᱱ ᱱᱚᱣᱟ ᱫᱚ ᱟᱹᱰᱤ ᱜᱟᱱ ᱛᱮ ᱢᱮᱫᱴᱮᱱ ᱛᱷᱮᱠᱮ ᱵᱟᱨᱭᱟ
ᱦᱮᱸ ᱠᱟᱛᱷᱟ ᱫᱚ ᱴᱷᱤᱠ ᱜᱮ ᱟᱹᱰᱤ ᱟᱭᱢᱟ ᱥᱟᱨᱦᱟᱣ ᱱᱚᱣᱟ ᱵᱟᱠᱷᱨᱟᱛᱮ ᱜᱟᱞᱚᱪ ᱫᱟᱞᱟᱝ᱾ ᱟᱨ ᱤᱭᱟᱹ ᱦᱚᱸ ᱪᱮᱫ ᱠᱚ ᱞᱟᱹᱭᱟ ᱦᱮᱸ ᱦᱮᱸ
ᱠᱚᱢ ᱵᱤᱥᱤ ᱠᱚᱢ ᱵᱤᱥᱤ ᱵᱟᱲᱟᱭ ᱛᱟᱦᱮᱸᱭᱮᱱᱟ ᱡᱟᱭᱦᱳᱠ ᱟᱹᱰᱤ ᱜᱮ ᱱᱟᱯᱟᱭᱮᱱᱟ ᱟᱹᱞᱤᱧ ᱦᱚᱸ ᱟᱹᱰᱤ ᱮ ᱼᱼ ᱨᱟᱹᱥᱠᱟᱹ ᱜᱮᱞᱤᱧ ᱵᱩᱡᱷᱟᱹᱣ ᱠᱮᱜᱼᱟ ᱟᱹᱵᱤᱱᱟᱜ ᱱᱚᱣᱟ ᱠᱟᱛᱷᱟ ᱠᱚ ᱟᱸᱡᱚᱢ ᱵᱟᱲᱟ ᱠᱟᱛᱮᱫ
ᱟᱫᱚ ᱦᱳᱭ ᱤᱱᱠᱟᱹ ᱞᱮᱠᱟ ᱨᱮᱜᱮ ᱟᱨᱚ ᱱᱚᱣᱟ ᱦᱮᱸ ᱟᱫᱚ ᱡᱟᱣᱨᱟᱜ ᱠᱟᱛᱷᱟ ᱟᱫᱚ ᱪᱮᱫ ᱞᱮᱠᱟ? ᱟᱨ ᱚᱱᱮ ᱡᱟᱦᱟᱸ ᱵᱚᱱ ᱢᱮᱛᱟᱜ ᱫᱚ ᱮ ᱪᱷᱟᱢᱰᱟ ᱫᱟᱵ᱾ ᱟᱨ ᱪᱷᱟᱱᱰᱟ ᱪᱷᱟᱢᱰᱟ ᱫᱟᱵ ᱫᱚ ᱵᱟᱯᱞᱟ ᱚᱠᱛᱚ ᱨᱮᱫᱚ ᱢᱟᱱᱮ ᱛᱤᱨᱯᱚᱞ ᱛᱮ ᱫᱟᱵ ᱵᱟᱠᱚ ᱥᱮ ᱪᱮᱫ ᱞᱮᱠᱟ ᱚᱱᱟ ᱢᱟᱰᱣᱟ ᱫᱚ?
ᱢᱟᱰᱣᱟ ᱫᱚ ᱟᱫᱚ ᱟᱹᱞᱤᱧ ᱦᱚᱸ ᱦᱩᱸ ᱢᱚᱴᱟᱢᱩᱴᱤ ᱠᱚᱭᱮᱠ ᱵᱚᱪᱷᱚᱨ ᱞᱟᱦᱟ ᱨᱮᱫᱚ ᱧᱮᱞ ᱞᱮᱫ ᱜᱮ ᱛᱟᱦᱮᱸᱫ ᱞᱤᱧ ᱴᱷᱤᱠ ᱱᱚᱝᱠᱟ ᱜᱮ᱾ ᱡᱮᱢᱚᱱᱴᱤ ᱵᱤᱱ ᱞᱟᱹᱭᱮᱫ ᱛᱟᱦᱮᱸᱫ ᱡᱮ ᱱᱚᱝᱠᱟ ᱮᱸ ᱥᱟᱨᱡᱚᱢ ᱥᱟᱠᱟᱢ ᱤᱭᱟᱹ ᱠᱟᱛᱮᱜᱮ ᱪᱷᱟᱢᱰᱟ ᱮᱱᱛᱮᱫ᱾ ᱟᱫᱚ ᱱᱮᱛ-ᱟᱨ ᱫᱚ ᱟᱫᱚ ᱱᱟᱦᱟᱜ ᱡᱩᱜᱽ ᱨᱮᱫᱚ ᱯᱮᱱᱰᱮᱞ ᱜᱮ ᱞᱟᱦᱟ ᱦᱮᱡ ᱟᱠᱟᱱᱟ ᱛᱚ ᱟᱫᱚ ᱱᱮᱛ ᱱᱮᱛᱟᱨ ᱫᱚ ᱱᱚᱝᱠᱟ ᱪᱮᱛᱟᱱ ᱨᱮ ᱮᱸ ᱪᱷᱟᱣᱱᱤ ᱞᱮᱠᱟᱛᱮ ᱡᱟᱛᱮ ᱫᱟᱜ ᱠᱚ ᱟᱞᱚ ᱡᱚᱨᱚᱜ ᱢᱟ᱾ ᱟᱨ ᱚᱱᱟ ᱞᱮᱠᱟᱛᱮ ᱛᱤᱨᱯᱚᱞ ᱠᱚ ᱮᱢᱟᱜ ᱠᱟᱱᱟ ᱟᱨ ᱟ ᱞᱟᱛᱟᱨ ᱨᱮᱫᱚ ᱱᱟᱜ ᱠᱷᱟᱱ ᱟᱨᱠᱤ ᱱᱟᱥᱮᱱᱟᱜ ᱫᱚ ᱪᱷᱟᱢᱰᱟ ᱫᱚ ᱦᱩᱭᱩᱜ ᱠᱟᱱ ᱜᱮᱭᱟ ᱧᱩᱛᱩᱢ ᱞᱮᱠᱟᱛᱮ᱾
ᱟᱱᱮ ᱢᱟᱰᱣᱟ ᱫᱚ ᱵᱟᱝ?
ᱦᱮᱸ ᱢᱟᱰᱣᱟ ᱫᱚ᱾
ᱦᱳᱭ ᱦᱳᱭ ᱦᱳᱭ ᱟᱫᱚ ᱚᱱᱟ ᱠᱷᱟᱹᱛᱤᱨ ᱛᱮᱜᱮ ᱛᱚ ᱦᱟᱱᱟ ᱠᱟᱛᱷ ᱠᱟᱛᱷᱟ ᱫᱚ ᱦᱮᱱᱟᱜ ᱟᱠᱟᱫ ᱛᱟᱵᱚᱱᱟ ᱥᱮ ᱪᱮᱫ ᱢᱟᱰᱣᱟ ᱪᱷᱟᱢᱰᱟ ᱞᱟᱛᱟᱨ ᱨᱮᱜᱮ᱾ ᱤᱧ ᱫᱚ ᱟᱢᱤᱧ ᱤᱫᱤᱠ ᱠᱮᱜ ᱢᱮᱭᱟ ᱥᱮ ᱪᱮᱫ ᱞᱮᱠᱟ ᱱᱚᱝᱠᱟᱱ ᱢᱤᱫᱴᱟᱝ ᱠᱟᱛᱷᱟ ᱵᱟᱝ ᱦᱮᱱᱟᱜ ᱟᱠᱟᱫᱟ᱾ ᱛᱚ ᱱᱚᱜᱼᱚ ᱱᱚᱣᱟ ᱠᱟᱛᱷᱟ ᱜᱮ ᱥᱟᱹᱨᱤ ᱜᱮ ᱟᱵᱚ ᱫᱚ ᱢᱟᱰᱣᱟ ᱛᱚ ᱦᱮᱱᱟᱜ ᱟᱠᱟᱫ ᱛᱟᱵᱚᱱᱟ ᱡᱚᱛᱚ ᱢᱟᱰᱣᱟ ᱨᱮᱱᱟᱜ ᱠᱟᱛᱷᱟ ᱫᱚ ᱵᱟᱵᱚᱱ ᱪᱟᱵᱟᱭᱟᱵᱚᱱ ᱦᱮᱸ ᱥᱮ ᱵᱟᱝ᱾
ᱟᱫᱚ ᱟᱢ ᱫᱚ ᱡᱟᱦᱟᱸ ᱛᱤᱱᱟᱹᱜ ᱠᱤᱥᱟᱹᱲᱮᱢ ᱦᱩᱭᱩᱜᱼᱟ ᱟᱫ ᱟᱨ ᱯᱟᱠᱟ ᱫᱟᱞᱟᱱᱮᱢ ᱦᱩᱭᱩᱜ ᱛᱟᱢ ᱦᱮᱸ ᱪᱮᱛᱟᱱ ᱨᱮ ᱦᱚᱳᱭᱛᱳ ᱫᱟᱜ ᱟᱞᱚ ᱡᱟᱹᱲᱤ ᱞᱮᱠᱟ ᱦᱳᱭᱛᱳ ᱟᱢ ᱱᱤᱛᱚᱜ ᱡᱮ ᱫᱚᱢᱚᱱ ᱟᱥᱟᱲ ᱵᱚᱸᱜᱟ ᱠᱚ ᱵᱟᱯᱞᱟᱭᱮᱱᱟ ᱠᱚ ᱩᱱᱠᱩ ᱫᱚ ᱥᱟᱹᱨᱤ ᱠᱟᱛᱷᱟ ᱠᱟᱱ ᱜᱮᱭᱟ ᱡᱮ ᱫᱟᱜ ᱞᱚᱥᱚᱫ ᱡᱚᱠᱷᱚᱱ ᱢᱚᱱ ᱛᱚᱠᱷᱚᱱᱮᱢ ᱦᱮᱡ ᱫᱟᱲᱮᱭᱟᱜᱼᱟ ᱚᱦᱚᱢ ᱞᱟᱹᱭ ᱠᱮᱭᱟ ᱛᱚ᱾ ᱟᱫᱚ ᱚᱱᱟ ᱢᱟᱰᱣᱟ ᱫᱚ ᱡᱩᱛ ᱛᱟᱦᱮᱱ ᱢᱟ ᱠᱤᱱᱛᱩ ᱚᱱᱟ ᱪᱮᱛᱟᱱ ᱨᱮ ᱦᱳᱭᱛᱳ ᱪᱮᱛᱟᱱ ᱩᱛᱟᱹᱨ ᱵᱷᱮᱜᱟᱨ ᱞᱮᱠᱟᱛᱮ ᱚᱱᱟ ᱫᱚ ᱦᱳᱭᱛᱚ ᱢᱟᱨᱟᱝ ᱩᱛ ᱛᱟᱹᱨ ᱛᱮ ᱫᱟᱞᱚᱵ ᱦᱮᱱᱟᱜᱼᱟ ᱪᱮᱛᱟᱱ ᱛᱮ ᱠᱤᱱᱛᱩ ᱚᱱᱟ ᱛᱟᱞᱟᱨᱮ ᱡᱟᱦᱟᱸ ᱦᱮᱱᱟᱜ ᱟᱠᱟᱫᱟ ᱡᱟᱦᱟᱸ ᱢᱟᱸᱰᱣᱟ ᱵᱚᱱ ᱵᱮᱱᱟᱣ ᱟᱠᱟᱫᱟ᱾ ᱚᱸᱰᱮ ᱛᱚ ᱮ ᱵᱚᱸᱜᱟ ᱵᱩᱨᱩ ᱦᱩᱭᱩ ᱟᱥᱮ ᱵᱟᱝ, ᱚᱱᱟ ᱢᱟᱰᱣᱟ ᱨᱮᱱᱟᱜ ᱡᱟᱦᱟᱸ ᱤᱭᱟᱹ ᱵᱤᱫᱚᱜᱼᱟ᱾
ᱵᱤᱫᱚᱜᱼᱟ ᱡᱟᱦᱟᱸ ᱨᱮ᱾ ᱚᱸᱰᱮ ᱛᱚ ᱵᱚᱸᱜᱟ ᱵᱩᱨᱩ ᱦᱩᱭᱩᱜᱼᱟ᱾
ᱮᱠᱵᱟᱨᱮ ᱠᱟᱛᱷᱟ ᱫᱚ ᱱᱮᱜ-ᱮ ᱱᱤᱝᱠᱟᱹᱜᱮ ᱥᱮ ᱪᱮᱫ ᱞᱮᱠᱟ?
ᱦᱩᱸ ᱦᱩᱸ᱾
ᱟᱫᱚ ᱜᱚᱢᱠᱮ ᱤᱭᱟᱹ ᱛᱤᱱᱟᱹᱜ ᱪᱮᱫ ᱞᱮᱠᱟ ᱚᱱᱟ ᱠᱚ ᱵᱟᱯᱞᱟ ᱨᱮ ᱮ ᱵᱟᱲᱟᱭ ᱦᱮᱱᱟᱜ ᱟᱠᱟᱫᱟ ᱟᱯᱮ ᱥᱮᱫ ᱪᱮᱫ ᱞᱮᱠᱟ ᱚᱱᱮ ᱪᱮᱫ ᱵᱚᱱ ᱞᱟᱹᱭᱟ ᱵᱟᱨᱮ ᱤᱛᱟᱹᱫ ᱫᱚ ᱪᱮᱫ ᱞᱮᱠᱟ ᱛᱤᱱᱟᱹᱜ ᱠᱟᱛᱮ ᱯᱮ ᱮᱢ ᱠᱚᱜᱮᱭᱟ ᱥᱮ ᱵᱟᱝ ᱮᱢᱚᱜ ᱠᱟᱫᱟ ᱟᱯᱮ ᱥᱮ ᱵᱟᱨᱮ ᱤᱛᱟᱹᱫ? ᱠᱟᱛᱷᱟ ᱫᱚ᱾
ᱟᱞᱮ ᱥᱮᱱ ᱮᱸ ᱵᱟᱨᱮ ᱤᱛᱟᱹᱫ ᱞᱮᱠᱟ ᱛᱮᱫᱚ ᱦᱳᱭ᱾ ᱮᱸ ᱢᱤᱫᱽᱴᱮᱱ ᱯᱮᱴᱷᱟᱲ ᱢᱤᱭᱩ ᱦᱚᱯᱚᱱ᱾
ᱟᱪᱪᱷᱟ ᱾
ᱟᱨ ᱱᱚᱝᱠᱟ ᱜᱚᱱᱚᱝ ᱯᱚᱱ ᱞᱮᱠᱟ ᱛᱮᱫᱚ ᱰᱟᱹᱝᱜᱩᱣᱟᱹ ᱠᱩᱲᱤ ᱜᱤᱫᱽᱨᱟᱹ ᱫᱚ ᱥᱟᱛ ᱴᱟᱠᱟ ᱾
ᱟᱪᱪᱷᱟ ᱟᱪᱪᱷᱟ ᱟᱪᱪᱷᱟ ᱵᱟᱝ ᱟᱫᱚ ᱚᱠᱟ ᱚᱠᱟ ᱠᱚᱨᱮᱜ ᱫᱚ ᱧᱮᱞ ᱦᱩᱭ ᱠᱟᱱᱟ ᱛᱚ ᱵᱟᱨᱭᱟ ᱠᱟᱛᱮ ᱢᱤᱫ ᱴᱟᱝ ᱟᱰᱤᱭᱟᱹ ᱢᱤᱦᱩ ᱟᱨ ᱢᱤᱫᱴᱟᱝ ᱯᱮᱴᱷᱟᱲ ᱢᱤᱦᱩ ᱾
ᱟᱫᱚ ᱚᱱᱟ ᱠᱷᱟᱛᱤᱨ ᱛᱮ ᱤᱧᱦᱚᱸ ᱚᱱᱟ ᱠᱩᱠᱞᱤ ᱫᱚᱧ ᱫᱚᱦᱚ ᱠᱮᱫ ᱜᱮᱭᱟ ᱦᱮᱸᱥ ᱾
ᱟᱪᱪᱷᱟ ᱟᱪᱪᱷᱟ ᱴᱷᱤᱠ ᱱᱚᱣᱟ ᱟᱹᱞᱤᱧ ᱯᱟᱦᱴᱟ ᱫᱚ ᱵᱟᱝ ᱠᱟᱱᱟ ᱚᱱᱟ ᱫᱚ, ᱟᱫᱚ ᱥᱟᱭᱤᱴ ᱯᱟᱦᱴᱟ ᱫᱚ ᱦᱮᱸ ᱟᱹᱞᱤᱧ ᱦᱚᱞᱤᱧ ᱟᱸᱡᱚᱢ ᱟᱠᱟᱫ ᱜᱮᱭᱟ ᱟᱨᱠᱤ ᱱᱚᱝᱠᱟ ᱵᱟᱨᱭᱟ ᱵᱟᱨᱮ ᱤᱛᱟᱹᱫ ᱾
ᱦᱳᱭ ᱟᱫᱚ ᱤᱧ ᱦᱚᱸ ᱟᱫᱚ ᱵᱟᱲᱟᱭ ᱟᱫᱚ ᱪᱮᱫᱟᱜ ᱤᱧ ᱠᱩᱞᱤ ᱵᱟᱲᱟᱭᱮᱫ ᱠᱚᱣᱟ ᱱᱚᱣᱟ ᱠᱟᱛᱷᱟ ᱫᱚ ᱞᱟᱹᱭᱫᱟᱹᱧ ᱯᱟᱞᱮᱱ ᱱᱚᱝᱠᱟᱱ ᱦᱚᱲ ᱠᱚ ᱠᱚ ᱥᱟᱶᱛᱮ ᱜᱟᱯᱟᱞᱢᱟᱨᱟᱣ ᱦᱩᱭᱩᱜ-ᱟ ᱛᱟᱦᱚᱞᱮ ᱩᱱᱠᱩ ᱴᱷᱮᱡ ᱠᱷᱚᱱᱟᱜ ᱤᱧ ᱵᱟᱲᱟᱭ ᱥᱟᱱᱟᱹᱧ ᱠᱟᱱᱟ ᱦᱮᱸ ᱥᱮ᱾ ᱛᱚ ᱟᱨ ᱥᱩᱨ ᱥᱩᱯᱩᱨ ᱥᱮᱱ ᱠᱟᱛᱮ ᱛᱚ ᱵᱟᱝ ᱤᱧ ᱞᱟᱹᱭ ᱫᱟᱲᱮᱭᱟᱜ ᱠᱟᱱᱟ ᱾ ᱡᱮ ᱟᱵᱚ ᱫᱚᱵᱚᱱ ᱢᱤᱫᱴᱟᱝ ᱵᱚᱱ ᱞᱟᱹᱭ ᱟᱵᱚᱱ ᱡᱮ ᱵᱟᱨᱮ ᱤᱛᱟᱹ ᱫᱚ ᱱᱤᱭᱟᱹ ᱠᱟᱨᱚᱱ ᱛᱮᱥᱮ ᱱᱤᱭᱟᱹ ᱞᱮᱠᱟ ᱛᱮᱜᱮ ᱮᱢ ᱦᱩᱭᱩᱜ-ᱟ᱾ ᱦᱮᱸ ᱡᱮ ᱱᱚ-ᱚᱭ ᱡᱮ ᱢᱤᱫᱴᱟᱝ ᱮᱸ ᱵᱟᱯᱞᱟ ᱠᱟᱛᱮᱢ ᱤᱫᱤᱭᱮ ᱠᱟᱱᱟ ᱦᱮᱸ ᱥᱮ ᱵᱟᱝ ᱱᱩᱠᱩᱣᱟᱜ ᱡᱟᱦᱟᱸ ᱚᱲᱟᱜ ᱮᱢ ᱠᱷᱟᱹᱞᱤ ᱦᱚᱴᱚ ᱠᱟᱜ ᱠᱟᱱ ᱫᱚ ᱚᱱᱟ ᱵᱟᱠᱷᱨᱟᱛᱮ ᱚᱱᱟ ᱱᱚᱣᱟ ᱚᱲᱟᱜ ᱮᱢ ᱯᱷᱟᱹᱜᱞᱤ ᱦᱚᱴᱚ ᱠᱟᱜ ᱠᱟᱱᱟ ᱜᱚᱲᱟ ᱯᱮᱨᱮᱡ ᱦᱚᱴᱚ ᱠᱟᱜ ᱢᱮ ᱚᱱᱟ ᱠᱷᱟᱹᱛᱤᱨ ᱛᱮᱜᱮ ᱚᱱᱟ ᱯᱮᱴᱷᱟᱲ ᱢᱤᱦᱩ ᱮᱢ ᱨᱮᱱᱟᱜ ᱪᱚᱞ ᱫᱚ ᱦᱮᱱᱟᱜ ᱟᱠᱟᱫᱟ ᱾ ᱥᱮ ᱪᱮᱫ ᱞᱮᱠᱟ ᱟᱫᱚ ᱟᱹᱰᱭᱟᱹ ᱢᱤᱦᱩ ᱮᱢ ᱨᱮᱱᱟᱜ ᱡᱟᱦᱟᱸ ᱟᱨ ᱢᱤᱫᱴᱟᱝ ᱠᱟᱛᱷᱟ ᱾ ᱚᱱᱟ ᱫᱚ ᱪᱮᱫ ᱞᱮᱠᱟᱨᱮ ᱞᱟᱜᱟᱜ ᱠᱟᱱᱟ ᱚᱱᱟ ᱠᱟᱛᱷᱟ ᱜᱮ ᱵᱟᱰᱟᱭ ᱟᱨᱠᱤ? ᱥᱮ ᱪᱮᱫ ᱞᱮᱠᱟ ᱜᱚᱝᱠᱮ ᱾
ᱟᱪᱪᱷᱟ ᱟᱪᱪᱷᱟ ᱦᱳᱭ ᱜᱚᱝᱠᱮ ᱟᱹᱞᱤᱧ ᱦᱚᱸ ᱱᱚᱣᱟ ᱫᱚ ᱟᱹᱵᱤᱱ ᱡᱟᱦᱟᱸ ᱠᱩᱠᱞᱤ ᱵᱤᱱ ᱫᱚᱦᱚ ᱟᱠᱟᱫᱟ ᱚᱱᱟ ᱡᱚᱛᱷᱟᱛ ᱠᱩᱠᱞᱤ ᱠᱟᱱᱟ ᱜᱚᱝᱠᱮ ᱾ ᱛᱚ ᱟᱹᱞᱤᱧᱟᱜ ᱦᱚᱸᱛᱚ ᱵᱟᱰᱟᱭ ᱵᱟᱹᱱᱩᱜ-ᱟ ᱢᱮᱱᱠᱷᱟᱱ ᱟᱹᱞᱤᱧᱟᱜ ᱦᱚᱸ ᱱᱚᱰᱮ ᱟᱹᱞᱤᱧ ᱴᱷᱮᱱ ᱢᱤᱫᱴᱮᱱ ᱮᱸ ᱟᱹᱞᱤᱧ ᱴᱷᱮᱱ᱾ ᱠᱩᱠᱞᱤ ᱢᱤᱫᱴᱮᱱ ᱵᱮᱱᱟᱣ ᱠᱟᱱᱟ ᱱᱚᱣᱟ ᱵᱟᱠᱷᱨᱟ ᱜᱮ ᱡᱟᱦᱟᱸ ᱫᱚ ᱢᱤᱫ ᱜᱷᱟᱹᱲᱤᱡ ᱞᱟᱦᱟ ᱵᱤᱱ ᱢᱮᱱ ᱠᱮᱫ ᱾ ᱡᱮ ᱢᱤᱫᱴᱮᱱ ᱯᱮᱴ ᱯᱮᱴᱷᱟᱲ ᱢᱤᱦᱩ ᱚᱱᱟ ᱢᱟ ᱜᱚᱲᱟ ᱩᱡᱟᱹᱲᱚᱜ ᱠᱟᱱᱟ ᱮᱱ ᱜᱚᱲᱟ ᱯᱮᱨᱮᱡᱚᱜ ᱠᱟᱱᱟ ᱾
ᱦᱳᱭ ᱚᱲᱟᱜ ᱩᱡᱟᱹᱲᱚᱜ ᱠᱟᱱᱟ ᱜᱚᱲᱟ ᱯᱮᱨᱮᱡᱚᱜ ᱠᱟᱱᱟ ᱴᱷᱤᱠ ᱦᱮᱸ᱾
ᱜᱚᱲᱟ ᱯᱮᱨᱮᱡᱚᱜ ᱠᱟᱱᱟ ᱢᱮᱱᱠᱷᱟᱱ ᱟᱨᱚ ᱢᱤᱫᱴᱮᱱ ᱥᱟᱶ ᱛᱮ ᱦᱩᱭ ᱱᱚ-ᱚᱭ ᱱᱤᱭᱟ ᱜᱮ ᱟᱞᱤᱧ ᱦᱮᱸ ᱟᱸᱡᱚᱢᱟ ᱟᱠᱟᱜ ᱟᱞᱤᱧ ᱵᱟᱝ ᱢᱮᱱᱛᱮ ᱫᱚ ᱵᱟᱝ, ᱟᱫᱚ ᱦᱳᱭ ᱟᱨᱠᱤ ᱚᱠᱟ ᱫᱤᱥᱚᱢ ᱚᱠᱟ ᱞᱮᱠᱟ ᱟᱫᱚ ᱱᱚᱣᱟ ᱦᱚᱸ ᱟᱹᱞᱤᱧᱟᱜ ᱦᱚᱸ ᱟᱹᱵᱤᱱ ᱞᱮᱠᱟ ᱜᱮ ᱟᱹᱞᱤᱧᱟᱜ ᱦᱚᱸ ᱵᱟᱲᱟᱭ ᱨᱮᱱᱟᱜ ᱱᱚᱣᱟ ᱟᱸᱡᱚᱢ ᱨᱮᱱᱟᱜ ᱤᱪᱪᱷᱟᱹ ᱦᱩᱭᱩᱜ ᱠᱟᱱ ᱛᱟᱹᱞᱤᱧᱟ ᱡᱮ ᱠᱟᱨᱚᱱ ᱟᱞᱤᱧ ᱴᱷᱮᱱ ᱦᱚᱸ ᱟᱸᱫᱷᱟ ᱟᱸᱫᱷᱟ ᱜᱮ ᱛᱟᱦᱮᱸᱭᱮᱱᱟ ᱱᱚᱣᱟ ᱡᱤᱱᱤᱥ ᱴᱟᱜ᱾ ᱳᱭ ᱱᱚᱣᱟ ᱟᱨᱠᱤ ᱢᱤᱫᱴᱮᱱ ᱦᱤᱥᱟᱹᱵ ᱨᱮᱢᱟ ᱢᱤᱫᱴᱮᱱ ᱯᱮᱴᱷᱟᱲ ᱢᱤᱦᱩ ᱵᱟᱨᱮ ᱤᱛᱟᱹᱫ ᱵᱟᱠᱷᱨᱟ ᱟᱨ ᱚᱱᱟ ᱢᱟ ᱴᱷᱤᱠ ᱜᱮᱭᱟ᱾ ᱢᱮᱱᱠᱷᱟᱱ ᱟᱨ ᱢᱤᱫᱴᱮᱱ ᱡᱮ ᱫᱟᱢᱠᱚᱢ ᱱᱩᱭ ᱢᱤᱦᱩᱴᱟᱜ ᱥᱟᱶᱛᱮ ᱡᱟᱦᱟᱸ ᱫᱚ ᱵᱟᱨᱭᱟ ᱠᱚ ᱞᱟᱹᱭᱮᱫ ᱫᱚ ᱦᱳᱭ ᱦᱳᱭ ᱚᱱᱟ ᱠᱟᱛᱷᱟ ᱜᱮᱞᱤᱧ ᱢᱮᱱ ᱟᱜ ᱠᱟᱱᱟ ᱟᱨᱠᱤ ᱾
ᱟᱪᱪᱷᱟ ᱟᱪᱪᱷᱟ ᱦᱮᱸ ᱠᱟᱛᱷᱟ ᱫᱚ ᱠᱟᱱ ᱜᱮᱭᱟ ᱚᱱᱟ ᱫᱚ ᱟᱵᱚ ᱦᱚᱸ ᱵᱟᱲᱟᱭ ᱞᱟᱹᱠᱛᱤ᱾ ᱪᱤᱜ ᱠᱟᱱ ᱛᱟᱵᱚᱱᱟ ᱥᱮ, ᱪᱮᱫ ᱞᱮᱠᱟ ᱨᱮ ᱪᱮᱫ ᱵᱟᱝ ᱦᱮᱸ᱾ ᱟᱫᱚ ᱚᱱᱟ ᱠᱷᱟᱛᱤᱨ ᱛᱮ ᱤᱧ ᱦᱚ ᱟᱨᱚ, ᱱᱤᱭᱟᱹ ᱴᱟᱜ ᱫᱚ᱾ ᱢᱤᱫ ᱵᱟᱨ ᱠᱟᱛᱷᱟ ᱫᱚᱧ ᱞᱟᱹᱭ ᱤᱫᱟᱜ ᱜᱮᱭᱟ, ᱦᱟᱱᱮ ᱡᱟᱦᱟᱸ ᱠᱚ ᱞᱟᱭ ᱫᱟ ᱚᱱᱮ ᱯᱩᱥᱤ ᱦᱟᱹᱨᱩᱵ᱾ ᱠᱟᱛᱮ ᱵᱚᱸᱜᱟ ᱵᱩᱨᱩ ᱠᱟᱛᱷᱟ ᱞᱮᱠᱟ, ᱟᱵᱚ ᱦᱚᱸ ᱛᱚ ᱚᱱᱠᱟᱜ ᱠᱟᱱᱟ ᱵᱚᱱ ᱦᱮᱸ ᱥᱮ ᱵᱟᱝ᱾ ᱠᱚᱨᱟᱣ ᱟᱹᱜᱩᱭᱮᱫ ᱛᱟᱞᱮᱭᱟᱠᱚ, ᱚᱱᱟ ᱠᱷᱟᱹᱛᱤᱨ ᱛᱮᱞᱮ ᱠᱚᱨᱟᱣ ᱫᱟ ᱡᱮ ᱦᱩᱛᱩ᱾ ᱦᱚᱛᱮᱡ ᱛᱮᱵᱚᱱ ᱠᱚᱨᱟᱣ ᱫᱟ, ᱚᱱᱟ ᱟᱹᱜᱮ ᱵᱟᱲᱟᱭ ᱞᱟᱹᱠᱛᱤ᱾
ᱪᱮᱫ ᱦᱚᱛᱮᱡ ᱛᱮᱵᱚᱱ, ᱵᱟᱲᱟᱭ ᱛᱚ ᱞᱟᱹᱠᱛᱤᱜ ᱠᱟᱱ ᱛᱟᱵᱚᱱᱟ, ᱢᱤᱫ ᱢᱤᱫᱴᱮᱱ ᱡᱤᱱᱤᱥ᱾ ᱡᱟᱦᱟᱸ ᱵᱚᱱ ᱠᱟᱹᱢᱤᱭᱟ ᱚᱱᱟ ᱫᱚ, ᱵᱟᱲᱟᱭ ᱛᱚ ᱞᱟᱹᱠᱛᱤᱜ ᱠᱟᱱ ᱜᱮᱭᱟ ᱾
ᱮᱠᱵᱟᱨᱮ ᱵᱟᱝᱠᱷᱟᱱ ᱵᱟᱝ ᱵᱚᱱ
ᱦᱮᱸ ᱵᱟᱛᱟᱣ ᱠᱮᱜᱼᱟᱞᱤᱧ ᱦᱟᱯᱲᱟᱢ ᱠᱚ ᱠᱚ ᱟᱹᱜᱩ ᱠᱟᱫᱟ, ᱢᱮᱱᱟᱜᱼᱟ ᱫᱚᱦᱚᱭ ᱟᱵᱚᱱ ᱢᱮᱱᱠᱷᱟᱱ ᱟᱹᱞᱤᱧ ᱛᱚ ᱵᱟᱲᱟᱭ ᱨᱮᱱᱟᱜ ᱫᱚᱨᱠᱟᱨ ᱛᱟᱹᱞᱤᱧ ᱥᱮ?
ᱮᱠᱵᱟᱨᱮ, ᱡᱮ ᱪᱮᱫᱟᱜ ᱪᱮᱫ ᱦᱚᱛᱮᱡ ᱛᱮ ᱟᱵᱚ ᱱᱚᱣᱟ ᱚᱱᱟ ᱛᱚ ᱢᱤᱫᱴᱟᱝ ᱚᱡᱮ ᱛᱚ, ᱦᱮᱱᱟᱜ ᱠᱟᱜ ᱜᱮᱭᱟ ᱥᱮ, ᱡᱟᱦᱟᱱᱟᱜ ᱵᱟ ᱡᱟᱦᱟᱸ ᱫᱚ᱾ ᱦᱮᱸ ᱛᱚ ᱢᱟ ᱛᱟᱦᱚᱞᱮ ᱱᱤᱛᱚᱜ ᱟᱠᱷᱲᱟ ᱫᱚ ᱱᱚᱝᱠᱟ ᱜᱮ, ᱱᱩᱱᱟᱹᱜ ᱫᱷᱟᱹᱵᱤᱡ ᱜᱮ ᱦᱮᱸ ᱥᱮ ᱢᱟ, ᱫᱚᱦᱚᱭ ᱛᱟᱞᱟᱝ ᱢᱮ᱾